ᱦᱮᱞᱳ
ᱦᱮᱞᱳ ᱟᱡᱚᱢᱚᱜ ᱠᱟᱱᱟ ᱜᱚᱝᱠᱮ ᱡᱚᱦᱟᱨ ᱜᱮ ᱜᱚᱝᱠᱮ ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ ᱮᱠᱷᱚᱱ ᱵᱤᱥ ᱜᱮᱭᱟᱞᱤᱧ ᱟᱹᱵᱤᱱ ᱜᱮ ᱚᱠᱟᱞᱮᱠᱟ ᱦᱮᱱᱟᱜ ᱵᱤᱱᱟ?
ᱜᱚᱝᱠᱮ ᱟᱹᱞᱤᱧ ᱦᱚᱸ ᱵᱷᱟᱹᱜᱤ ᱜᱮ ᱢᱮᱱᱟᱜ ᱞᱤᱧᱟᱹ ᱜᱚᱝᱠᱮ ᱛᱤᱦᱤᱧ ᱫᱚ ᱢᱤᱫ ᱴᱟᱝ ᱥᱟᱛᱟᱢ ᱤᱫᱤ ᱠᱟᱛᱮ ᱞᱟᱝ ᱜᱟᱞᱚᱪᱟᱧ ᱢᱮᱱᱮᱫ ᱠᱟᱱ ᱛᱟᱦᱮᱱᱟ ᱤᱭᱮᱥ ᱱᱟᱦᱟᱜ ᱥᱟᱶᱛᱟ ᱟᱨ ᱞᱟᱠᱪᱟᱨ ᱪᱮᱫ ᱢᱟᱲᱟᱝ ᱞᱮᱠᱟᱜᱮ ᱢᱮᱱᱟᱜ-ᱟ?
ᱟᱪᱪᱷᱟ ᱟᱪᱪᱷᱟ ᱟᱹᱰᱤ ᱵᱮᱥ ᱥᱟᱛᱟᱢ ᱵᱤᱱ ᱞᱟᱹᱭᱫᱟ ᱜᱚᱝᱠᱮ ᱟᱞᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱛᱚᱵᱮ ᱡᱟᱦᱟᱸ ᱵᱤᱱ ᱞᱟᱹᱭ ᱫᱟ ᱥᱟᱶᱛᱟ ᱨᱮᱱᱟᱜ ᱠᱟᱹ ᱢᱮᱭᱟ ᱛᱚ ᱟᱹᱰᱤ ᱱᱟᱯᱟᱭ ᱥᱟᱛᱟᱝ ᱜᱮᱵᱤᱱ ᱞᱟᱹᱭ ᱠᱟᱫᱟ ᱛᱚ ᱱᱤᱭᱟᱹ ᱱᱤᱭᱟᱹᱜᱮ ᱛᱚᱞᱟᱝ ᱟᱞᱳᱪᱚᱱᱟᱭᱟ ᱱᱤᱛᱚᱝ
ᱦᱮᱸ ᱜᱚᱝᱠᱮ ᱞᱟᱹᱭ ᱵᱮᱱ
ᱟᱪᱪᱷᱟ ᱛᱚ ᱥᱟᱶᱛᱟ ᱨᱮᱭᱟᱜ ᱡᱟᱦᱟᱸ ᱞᱟᱠᱪᱟᱨ ᱠᱚ ᱛᱚ ᱟᱹᱵᱤᱱᱟᱜ ᱢᱚᱛ ᱞᱮᱠᱟᱛᱮᱫᱚ ᱛᱤᱱᱟᱹᱜ ᱴᱟ ᱪᱮᱫ ᱠᱟ ᱯᱚᱨᱤᱵᱚᱨᱛᱚᱱ ᱦᱩᱭᱩ ᱠᱟᱱᱟ ᱟᱨ
ᱤᱧᱟᱜ ᱢᱚᱱᱮ ᱞᱮᱠᱟᱛᱮ ᱫᱚ ᱜᱚᱝᱠᱮ ᱞᱤᱧ ᱞᱟᱹᱭ ᱠᱮᱜ-ᱟ ᱟᱹᱰᱤ ᱜᱮ ᱵᱚᱫᱚᱞ ᱞᱠᱟᱱᱟ ᱠᱤᱪᱷᱩ ᱫᱚ ᱵᱷᱟᱜᱮ ᱭᱟᱠᱟᱱᱟ ᱟᱨᱦᱚᱸ ᱠᱤᱪᱷᱩ ᱫᱚ ᱵᱚᱫᱚᱞ ᱫᱚ ᱥᱟᱶᱛᱟ ᱟᱨ ᱞᱟᱠᱪᱟᱨ ᱞᱟᱜᱮᱫ ᱵᱷᱟᱜᱮ ᱫᱚ ᱵᱟᱝ ᱠᱟᱱᱟ ᱟᱵᱮᱱ ᱪᱮᱫ ᱵᱮᱱ ᱢᱮᱱ ᱠᱮᱭᱟ ᱜᱚᱝᱠᱮ ᱱᱚᱣᱟ ᱨᱮ ᱞᱟᱹᱭ ᱵᱮᱱ
ᱦᱮᱸ ᱛᱚ ᱟᱹᱰᱤ ᱵᱮᱥ ᱠᱟᱛᱷᱟ ᱜᱮᱵᱤᱱ ᱢᱮ ᱱᱮᱫᱟ ᱡᱮ ᱠᱤᱪᱷᱩ ᱫᱚ ᱱᱟᱯᱟᱭ ᱞᱟᱦᱟᱜ-ᱟ ᱟᱨ ᱠᱤᱪᱷᱩ ᱫᱚ ᱵᱚᱱ ᱵᱟᱹᱲᱤᱡ ᱮᱟ ᱟᱨᱠᱤ ᱡᱟᱸᱦᱟ ᱫᱚ
ᱱᱚᱝᱠᱟᱱᱟᱜ ᱠᱟᱱᱟ ᱦᱩᱸ ᱡᱟᱦᱟᱸ ᱟᱵᱚ ᱠᱟᱹᱢᱤᱛᱮ ᱡᱟᱦᱟᱸ ᱥᱚᱞᱦᱮ ᱠᱟᱱᱟᱵᱚᱱ ᱥᱮ ᱥᱚᱞᱦᱮ ᱛᱟᱞᱟᱛᱮ ᱟᱵᱚ ᱚᱞ ᱵᱚᱱ ᱞᱟᱦᱟ ᱫᱟᱲᱮᱭᱟᱜ ᱠᱟᱱᱟ ᱚᱱᱟᱜᱮ ᱟᱵᱚ ᱫᱚᱵᱚᱱ ᱞᱟᱦᱟ ᱟᱠᱟᱱᱟ ᱡᱮᱢᱚᱱ ᱞᱟᱦᱟᱛᱮ ᱡᱮᱢᱚᱱ ᱜᱟᱹᱰᱤ ᱜᱷᱚᱲᱟ ᱠᱚ ᱚᱱᱠᱟ ᱵᱟᱝ ᱛᱟᱦᱮᱸ ᱠᱟᱱᱟ ᱟᱵᱚᱣᱟᱜ ᱞᱟᱠᱪᱟᱨ ᱨᱮᱦᱚᱸ ᱫᱚ ᱵᱟᱝ ᱛᱟᱸᱦᱮ ᱠᱟᱱᱟ ᱞᱟᱦᱟ ᱫᱚ ᱰᱟᱹᱝᱨᱤ ᱜᱟᱹᱰᱤ ᱛᱮᱦᱚᱸ ᱵᱟᱯᱞᱟᱜ ᱠᱚ ᱪᱟᱞᱟᱜ ᱠᱟᱱ ᱛᱟᱦᱮᱱ ᱱᱮᱛᱟᱨ ᱫᱚ ᱚᱱᱟ ᱠᱷᱚᱱᱟᱜ ᱫᱚᱵᱚᱱ ᱟᱹᱨᱩ ᱯᱷᱮᱨᱟᱣ ᱠᱟᱱᱟ ᱱᱤᱛᱚᱜ ᱫᱚ ᱟᱨᱦᱚᱸ ᱱᱟᱣᱟ ᱱᱟᱣᱟ ᱤᱧᱡᱤᱱ ᱜᱟᱰᱤ ᱠᱚ ᱩᱰᱩᱝ ᱠᱟᱱᱟ ᱛᱚ ᱟᱹᱰᱤ ᱞᱚᱜᱚᱱ ᱠᱚᱢ ᱥᱚᱢᱚᱭ ᱛᱮ ᱟᱹᱰᱤ ᱞᱚᱜᱚᱱ ᱵᱚᱱ ᱪᱟᱞᱟᱣ ᱫᱟᱲᱮᱜ ᱠᱟᱱᱟ ᱟᱨ ᱱᱤᱛᱚᱝ ᱜᱮ ᱡᱟᱦᱟᱸ ᱵᱮᱵᱟᱹᱲᱤᱡ ᱡᱟᱦᱟᱸ ᱟᱵᱚ ᱥᱚᱢᱟᱡᱽ ᱨᱮ
ᱟᱹᱵᱤᱱ ᱪᱮᱫ ᱵᱤᱱ ᱢᱮᱱᱟ ᱾
ᱟᱪᱪᱷᱟ ᱾ ᱜᱚᱢᱠᱮ ᱨᱚᱲ ᱵᱟᱝ ᱟᱸᱡᱚᱢᱚᱜ ᱠᱟᱱᱟ ᱦᱟᱸᱜ ᱾
ᱦᱮᱸ ᱢᱮᱱ ᱫᱟᱞᱤᱧ ᱡᱮ ᱱᱚᱜᱼᱚᱭ ᱡᱮ ᱵᱟᱦᱟ ᱢᱟᱜᱽ ᱢᱚᱬᱮ ᱟᱵᱚᱣᱟᱜ ᱯᱩᱡᱟᱹ ᱵᱟᱥᱟ ᱯᱚᱨᱚᱵᱽ ᱠᱚᱨᱮ ᱮᱱᱮᱡ ᱠᱟᱱᱟ ᱟᱨ ᱡᱮ ᱡᱟᱦᱟᱸ ᱚᱠᱛᱚ ᱨᱮ ᱨᱟᱹᱥᱠᱟᱹ ᱵᱟᱝ ᱫᱚᱨᱠᱟᱨ, ᱚᱱᱟ ᱚᱠᱛᱚ ᱨᱮ ᱨᱟᱹᱥᱠᱟᱹᱭ ᱫᱟᱠᱚ ᱡᱮᱢᱚᱱ ᱦᱩᱞ ᱢᱟᱦᱟᱸ ᱥᱮ ᱵᱟᱝ ᱟᱨ
ᱜᱚᱢᱠᱮ ᱱᱚᱜᱼᱚᱭ ᱟᱵᱮᱱ ᱡᱟᱦᱟᱸ ᱵᱮᱱ ᱞᱟᱹᱭ ᱠᱮᱜ ᱡᱮ ᱦᱩᱞ ᱢᱟᱦᱟ ᱠᱚᱨᱮ ᱥᱮ ᱡᱟᱦᱟᱱᱟᱜ ᱯᱨᱳᱜᱨᱟᱢ ᱠᱚ ᱰᱤᱡᱮ ᱵᱚᱠᱥ ᱵᱚᱱ ᱟᱹᱜᱩᱭᱮᱫᱼᱟ ᱱᱚᱣᱟ ᱫᱚ ᱟᱹᱞᱤᱧᱟᱜ ᱢᱮᱱ ᱞᱮᱠᱟ ᱛᱮᱫᱚ ᱡᱟᱦᱟᱸ ᱨᱮ ᱵᱮᱵᱚᱦᱟᱨᱚᱜᱼᱟ, ᱚᱸᱰᱮ ᱜᱮᱵᱚᱱ ᱵᱮᱵᱚᱦᱟᱨ ᱞᱮᱠᱷᱟᱡ ᱫᱚ ᱵᱷᱟᱹᱞᱮ ᱠᱚᱜᱼᱟ ᱟᱨ ᱡᱟᱦᱟᱸ ᱨᱮ ᱟᱵᱚᱣᱟᱜ ᱥᱟᱶᱛᱟ ᱨᱮ ᱡᱟᱦᱟᱸ ᱥᱚᱨᱦᱟᱭ ᱠᱚᱨᱮ ᱠᱤᱢᱵᱟ ᱵᱟᱦᱟ ᱠᱚᱨᱮ ᱫᱚ ᱚᱱᱟ ᱰᱤᱡᱮ ᱵᱟᱝ ᱟᱛᱮᱫ ᱦᱚᱸ ᱟᱵᱚᱣᱟᱜ ᱛᱩᱢᱫᱟᱜ ᱴᱟᱢᱟᱠ ᱢᱮᱱᱟᱜᱼᱟ᱾ ᱚᱱᱟ ᱠᱚᱛᱮ ᱜᱮᱵᱚᱱ ᱨᱟᱹᱥᱠᱟᱹ ᱞᱮᱠᱷᱟᱡ ᱵᱷᱟᱞᱮ ᱠᱚᱜᱼᱟ, ᱜᱚᱢᱠᱮ ᱟᱹᱞᱤᱧᱟᱜ ᱢᱮᱱ ᱞᱮᱠᱟ ᱛᱮᱫᱚ ᱾
ᱟᱪᱪᱷᱟ, ᱟᱪᱪᱷᱟ ᱾ ᱛᱚ ᱞᱟᱦᱟᱛᱮ ᱛᱟᱦᱮᱸ ᱠᱟᱱᱟ ᱟᱵᱚᱣᱟᱜ ᱡᱮ ᱵᱮᱣᱨᱟ ᱥᱟ ᱠᱟᱢ ᱛᱮ ᱜᱟᱯᱟᱞ ᱢᱟᱨᱟᱣ ᱟᱨᱠᱤ ᱥᱟᱺᱜᱤᱧ ᱫᱚ ᱾ ᱛᱚ ᱱᱮᱛᱟᱨ ᱡᱟᱦᱟᱸ ᱴᱮᱠᱱᱳᱞᱚᱡᱤ ᱵᱚᱞᱚ ᱟᱠᱟᱱᱟ, ᱡᱮᱢᱚᱱ ᱢᱳᱵᱟᱭᱤᱞ ᱛᱚ ᱟᱵᱤᱱ ᱱᱚᱣᱟ ᱵᱟᱨᱮ ᱛᱮ ᱪᱮᱫ ᱵᱤᱱ ᱢᱮᱱᱟ ᱱᱤᱭᱟᱹ ᱠᱳᱱᱳ ᱥᱩᱵᱤᱫᱷᱟ ᱠᱳᱱᱚ ᱰᱮᱵᱷᱞᱚᱯ ᱮᱫᱟᱵᱚᱱ ᱥᱮ ᱢᱳᱵᱟᱭᱤᱞ ᱦᱮᱡ ᱠᱟᱛᱮᱜ ᱠᱳᱱᱳ ᱯᱨᱳᱵᱽᱞᱮᱢ ᱜᱮ ᱧᱮᱞᱚᱜ ᱠᱟᱱᱟ ᱾
ᱦᱮᱸ ᱟᱹᱰᱤ ᱡᱚᱛᱷᱟᱛ ᱠᱩᱠᱞᱤ ᱵᱤᱱ ᱫᱚᱦᱚ ᱠᱟᱜᱼᱟ ᱜᱚᱢᱠᱮ ᱾ ᱟᱹᱞᱤᱧᱟᱜ ᱢᱚᱱᱮ ᱛᱮ ᱱᱚᱜᱼᱚᱭ ᱡᱮ ᱵᱮᱱ ᱞᱟᱹᱭᱠᱮᱜ ᱢᱳᱵᱟᱭᱤᱞ ᱯᱷᱳᱱ ᱟᱨ ᱥᱳᱥᱟᱞ ᱢᱤᱰᱤᱭᱟ ᱨᱮᱱᱟᱜ ᱵᱟᱹᱲᱛᱤ ᱵᱮᱵᱷᱟᱨ ᱜᱮ ᱢᱤᱫ ᱢᱟᱨᱟᱝ ᱠᱟᱨᱚᱱ ᱠᱟᱱᱟ᱾ ᱢᱮᱱᱠᱷᱟᱱ ᱴᱮᱠᱱᱳᱞᱚᱡᱤ ᱫᱚ ᱯᱩᱨᱟᱹ ᱞᱮᱠᱟᱛᱮ ᱫᱚᱥ ᱮᱢ ᱦᱚᱸ ᱴᱷᱤᱠ ᱫᱚ ᱵᱟᱝ ᱦᱩᱭᱩᱜᱼᱟ ᱜᱚᱝᱠᱮ ᱟᱵᱤᱱ ᱪᱮᱫ ᱵᱮᱱ ᱞᱟᱹᱭ ᱠᱮᱭᱟ ᱱᱚᱣᱟ ᱨᱮ ᱾
ᱟᱫᱚ ᱟᱹᱞᱤᱧᱟᱜ ᱢᱮᱱ ᱞᱮᱠᱟ ᱛᱮᱫᱚ ᱢᱳᱵᱟᱭᱤᱞ ᱫᱚ ᱮᱢᱚᱱ ᱢᱤᱫᱴᱟᱝ ᱡᱤᱱᱤᱥ ᱠᱟᱱᱟ ᱥᱮ ᱥᱳᱥᱟᱞ ᱢᱤᱰᱤᱭᱟ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱵᱷᱟᱞᱮ ᱠᱷᱟᱱ ᱫᱚ ᱵᱷᱟᱞᱮ ᱫᱤᱠ ᱧᱮᱞ ᱞᱮᱠᱷᱟᱱ ᱫᱚ ᱵᱷᱟᱞᱤ ᱜᱮᱢ ᱧᱮᱞᱟ ᱟᱨ ᱵᱟᱹᱲᱤᱡ ᱠᱟᱭᱛᱮᱢ ᱵᱮᱵᱚᱦᱟᱨ ᱞᱮᱠᱷᱟᱱ ᱫᱚ ᱦᱚᱭᱛᱚ ᱵᱚᱱ ᱵᱟᱹᱲᱤᱡᱚᱜ ᱜᱮᱭᱟ ᱥᱮ ᱵᱟᱹᱲᱤᱡ ᱫᱟᱵᱚᱱ ᱟᱨᱠᱤ ᱾
ᱦᱮᱸ ᱾ ᱪᱤᱠᱟᱹ ᱴᱷᱤᱠᱮᱢ ᱞᱟᱹᱭ ᱠᱮᱫ-ᱟ ᱱᱟᱜᱼᱟ ᱴᱮᱠᱱᱳᱞᱚᱡᱤ ᱫᱚ ᱵᱟᱹᱲᱛᱤ ᱫᱚ ᱵᱟᱝ ᱠᱟᱱᱟ ᱢᱮᱱᱠᱷᱟᱱ ᱵᱟᱹᱲᱤᱡ ᱵᱮᱵᱚᱦᱟᱨ ᱞᱮᱠᱟᱱ ᱮᱸᱴᱠᱮᱴᱚᱬᱮ ᱦᱩᱭᱩᱜᱼᱟ᱾ ᱟᱪᱪᱷᱟ ᱜᱚᱝᱠᱮ ᱵᱟᱠᱷᱳᱞ ᱵᱟ ᱜᱷᱟᱨᱚᱸᱡᱽ ᱨᱮ ᱱᱚᱜᱼᱚᱭ ᱪᱤᱫ ᱠᱚ ᱢᱮᱱᱟ
ᱦᱮᱸ ᱜᱚᱝᱠᱮ ᱞᱟᱹᱭ ᱵᱤᱱ
ᱥᱮᱪᱮᱫ ᱵᱟᱠ ᱮᱜᱸ ᱵᱟᱠᱷᱚᱞ ᱨᱮᱭᱟᱜ ᱥᱮᱪᱮᱫ ᱫᱚ ᱱᱤᱛᱚᱜ ᱫᱚ ᱦᱟᱸᱜ ᱧᱮᱞᱚᱜ ᱠᱟᱱᱟ ᱢᱟᱲᱟᱝ ᱞᱮᱠᱟ ᱫᱚ ᱵᱟᱹᱱᱩᱜᱼᱟ ᱛᱮ ᱟᱹᱵᱤᱱᱟᱜ ᱢᱚᱱᱮᱛᱮ ᱡᱚᱛᱚ ᱠᱷᱚᱱ ᱢᱟᱨᱟᱝ ᱠᱟᱨᱚᱱ ᱫᱚ ᱪᱮᱫ ᱠᱟᱱᱟ ᱜᱚᱝᱠᱮ ᱱᱚᱜᱼᱚᱭ ᱡᱮ ᱟᱵᱚ ᱵᱟᱠᱷᱚᱞ ᱨᱮᱞᱟᱫ ᱞᱟᱦᱟᱛᱮ ᱡᱟᱦᱟᱸ ᱥᱮᱪᱮᱫ ᱠᱚᱠᱚ ᱮᱢᱟ ᱠᱚ ᱠᱟᱱ ᱛᱟᱦᱮᱱᱟ ᱱᱮᱛᱟᱨ ᱦᱟᱸᱜ ᱵᱟᱝ ᱠᱚ ᱮᱢᱟ ᱠᱚ ᱠᱟᱱᱟ ᱟᱨᱠᱤ
ᱟᱪᱪᱷᱟ ᱟᱹᱵᱤᱱᱟᱜ ᱠᱟᱛᱷᱟᱴᱟᱜ ᱵᱟᱹᱞᱤᱧ ᱵᱩᱡ ᱫᱟᱲᱮᱭᱟᱫᱟ ᱡᱮ ᱵᱟᱸᱠᱷᱩᱞ ᱨᱮ ᱥᱮᱪᱮᱫ ᱮᱢ ᱨᱮᱱᱟᱜ ᱜᱚᱯᱷᱚᱵᱮᱱ ᱢᱮᱱ ᱫᱟ?
ᱦᱮᱸ ᱜᱚᱝᱠᱮ ᱞᱟᱦᱟ ᱛᱮᱫᱚ ᱡᱟᱦᱟᱸ ᱟᱵᱚ ᱜᱷᱟᱨᱚᱸᱡᱽ ᱨᱮ ᱜᱚᱜᱚᱼᱵᱟᱵᱟ ᱴᱷᱮᱡ ᱡᱟᱦᱟᱸ ᱥᱮᱪᱮᱫ ᱵᱚᱱ ᱟᱨᱡᱟᱣᱮᱫ ᱠᱟᱱ ᱛᱟᱦᱮᱱᱟ ᱚᱱᱟ ᱫᱚ ᱦᱟᱸᱜ ᱧᱮᱛᱟᱨ ᱫᱚ ᱵᱟᱹᱭ ᱵᱟᱹᱭ ᱛᱮ ᱧᱮᱞᱚᱜ ᱠᱟᱱᱟ ᱩᱱᱟᱹᱜ ᱦᱟᱸᱜ ᱵᱟᱝᱠᱩ ᱮᱢᱟ ᱠᱚ ᱠᱟᱱ ᱾ ᱱᱚᱣᱟ ᱫᱚ ᱪᱮᱫ ᱠᱟᱨᱚᱱ ᱛᱮ ᱜᱚᱝᱠᱮ ᱱᱚᱣᱟ ᱦᱩᱭᱩᱜ ᱠᱟᱱᱟ ᱟᱨᱠᱤ ᱚᱱᱟ ᱵᱤᱱ ᱞᱟᱹᱭ ᱠᱮᱛ
ᱱᱤᱛᱚᱝ ᱫᱚ ᱟᱵᱚ ᱡᱟᱦᱟᱸ ᱵᱚᱱ ᱧᱮᱞ ᱮᱫᱟ ᱡᱮ ᱜᱤᱫᱽᱨᱟᱹ ᱠᱚ ᱥᱮᱪᱮᱫ ᱠᱚ ᱠᱚᱢᱚᱜ ᱠᱟᱱ ᱛᱟᱠᱚᱣᱟ ᱛᱚ ᱱᱮᱛᱟᱨ ᱫᱚ ᱦᱚᱜᱼᱚᱭ ᱡᱮ ᱡᱷᱚᱛᱚ ᱦᱚᱲ ᱜᱮ ᱥᱳᱥᱟᱞ ᱢᱤᱰᱤᱭᱟ ᱢᱳᱵᱟᱭᱤᱞ ᱨᱮᱠᱚ ᱵᱚᱞᱚ ᱟᱠᱟᱱᱟ ᱛᱚ ᱦᱩᱰᱤᱧ ᱦᱩᱰᱤᱧ ᱠᱷᱚᱱᱟᱜ ᱦᱚᱸ ᱢᱳᱵᱟᱭᱤᱞ ᱠᱚ ᱮᱢᱟ ᱠᱚ ᱠᱟᱱᱟ ᱡᱟᱦᱟᱸ ᱠᱟᱨᱚᱱ ᱛᱮ ᱟᱵ ᱟᱢᱟᱜ ᱮᱴᱟᱜ ᱥᱮᱫ ᱟᱨᱠᱤ ᱜᱤᱫᱟᱹᱨ ᱠᱚ ᱠᱷᱮᱞ ᱠᱤᱝ ᱵᱟ ᱤᱭᱟᱹ ᱡᱚᱢ ᱧᱩ ᱤᱱᱟᱹ ᱠᱚ ᱴᱷᱤᱠ ᱴᱷᱟᱠ ᱵᱟᱠᱚ ᱠᱚᱨᱟᱣ ᱮᱫᱟ
ᱦᱮᱸ
ᱟᱨ ᱥᱮᱪᱮᱫ ᱮᱢ ᱠᱷᱮᱛᱨᱚ ᱨᱮᱫᱚ ᱟ ᱜᱟᱨᱡᱮᱱᱟᱜ ᱠᱟᱹᱴᱤᱡ ᱟᱵᱚ ᱜᱟᱨᱡᱮᱱ ᱠᱚᱣᱟᱜ ᱜᱮ ᱠᱟᱹᱴᱤᱡ ᱧᱮᱞᱚᱜ ᱠᱟᱱᱟ ᱵᱷᱩᱞ ᱠᱚᱫᱚ ᱟᱨᱠᱤ
ᱦᱩᱸ ᱦᱚᱳᱭ ᱜᱚᱝᱠᱮ ᱱᱚᱜᱼᱚᱭ ᱟᱵᱮᱱ ᱠᱟᱛᱷᱟ ᱟᱹᱰᱤ ᱡᱚᱛᱷᱟᱛ ᱵᱮᱱ ᱞᱟᱹᱭ ᱠᱮᱭᱼᱟ ᱵᱟᱠᱷᱳᱞ ᱠᱷᱚᱱᱜᱮ ᱢᱤᱫ ᱦᱚᱲ ᱫᱚ ᱯᱩᱭᱞᱳ ᱥᱮᱪᱮᱫ ᱮ ᱧᱟᱢᱟ᱾ ᱱᱤᱛᱚᱜ ᱫᱚ ᱜᱚᱝᱠᱮ ᱟᱵᱮᱱ ᱴᱷᱮᱡ ᱵᱟᱲᱟᱭ ᱥᱟᱱᱟᱹᱧ ᱠᱟᱱᱟ ᱜᱚᱝᱠᱮ? ᱱᱚᱜᱼᱚᱭ ᱡᱮ ᱜᱟᱛᱮ ᱠᱚᱣᱟᱜ ᱚᱨᱥᱚᱝ ᱛᱤᱱᱟᱹᱜ ᱞᱟᱹᱠᱛᱤᱭᱟᱱ ᱜᱮᱭᱟ ᱟᱨᱠᱤ?
ᱟᱪᱪᱷᱟ ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱟᱹᱰᱤ ᱢᱚᱸᱡᱽ ᱴᱩᱠᱞᱤ ᱫᱚ ᱛᱚᱻ ᱜᱟᱛᱮ ᱠᱚᱣᱟᱜ ᱚᱨᱥᱚᱝ ᱧᱮᱞ ᱞᱮᱠᱷᱟᱱ ᱫᱚ ᱜᱟᱛᱮ ᱫᱚ ᱟᱹᱰᱤ ᱟᱜ ᱱᱟᱯᱟᱭ ᱡᱤᱱᱤᱥ ᱠᱟᱱᱟ ᱟᱨ ᱱᱟᱯᱟᱭ ᱜᱮ ᱛᱟᱦᱮᱱᱟ᱾ ᱛᱚ ᱜᱟᱛᱮ ᱦᱚᱸ ᱫᱚᱨᱠᱟᱨ ᱜᱚᱲᱚ ᱥᱚᱯᱚᱦᱚᱫ ᱠᱟᱛᱮᱫ ᱡᱟᱦᱟᱸ ᱫᱚ ᱟᱨᱠᱤ ᱜᱟᱛᱮ ᱛᱟᱞᱟᱛᱮ ᱡᱩᱢᱤᱫ ᱠᱚ ᱦᱩᱭᱩᱜᱼᱟ ᱟᱠᱚᱣᱟᱜ ᱫᱤᱱ ᱫᱟᱲᱮᱠᱚ ᱵᱟᱹᱲᱛᱤᱜᱼᱟ ᱟᱨ ᱩᱱᱠᱩ ᱠᱚᱻ ᱢᱚᱱᱮ ᱞᱮᱠᱷᱟᱱ ᱥᱮ ᱟᱠᱚ ᱜᱟᱛᱮ ᱜᱟᱛᱮ ᱡᱟᱦᱟᱱᱟᱜ ᱠᱚ ᱴᱟᱨᱜᱮᱴ ᱞᱮᱠᱷᱟᱱ ᱚᱱᱟ ᱫᱚ ᱚᱵᱚᱥᱥᱳᱭ ᱠᱚ ᱥᱟᱠᱥᱮᱥ ᱫᱟᱲᱮᱭᱟᱜᱼᱟ ᱟᱠᱚᱣᱟᱜ ᱫᱤᱨᱜᱚ ᱤᱥᱛᱷᱟᱭᱤ ᱛᱮ᱾ ᱟᱠᱚᱣᱟᱜ ᱥᱟᱹᱨᱤ ᱢᱚᱱᱮ ᱛᱮ ᱡᱩᱫᱤ ᱠᱚ ᱴᱟᱨᱜᱮᱴᱟ ᱟᱨᱠᱤ᱾
ᱦᱩᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱜᱚᱢᱠᱮ ᱜᱟᱛᱮ ᱫᱚ ᱟᱹᱰᱤᱜᱮ ᱞᱟᱹᱠᱛᱤᱭᱟᱱ ᱜᱮᱭᱟ᱾ ᱵᱷᱟᱜᱮ ᱜᱟᱛᱮ ᱫᱚ ᱵᱷᱟᱜᱮ ᱰᱟᱦᱟᱨ ᱛᱮᱠᱚ ᱟᱹᱭᱩᱨ ᱢᱮᱭᱟ ᱟᱨ ᱵᱟᱹᱲᱤᱡ ᱜᱟᱛᱮ ᱫᱚ ᱵᱟᱹᱲᱤᱡ ᱰᱟᱦᱟᱨ ᱛᱮᱠᱚ ᱟᱹᱭᱩᱨ ᱢᱮᱭᱟ ᱚᱱᱟᱛᱮ ᱵᱷᱟᱹᱜᱤ ᱜᱟᱛᱮ ᱵᱟᱪᱷᱟᱣ ᱠᱟᱛᱮᱜ ᱜᱮ ᱟᱨᱠᱤ ᱜᱟᱛᱮ ᱦᱳᱭᱳᱜᱼᱟ᱾
ᱦᱳᱭ, ᱵᱟᱠᱷᱟᱱ ᱚᱻ ᱨᱚᱯᱚᱲ ᱛᱟᱞᱟ ᱛᱮᱜᱮ ᱦᱚᱲ ᱫᱚᱵᱚᱱ ᱩᱯᱨᱩᱢᱚᱜᱼᱟ ᱟᱨ, ᱡᱷᱚᱛᱚ ᱦᱚᱲ ᱫᱚ ᱦᱟᱸᱜ ᱵᱟᱵᱚᱱ ᱥᱚᱢᱟᱱᱟ᱾ ᱠᱟᱛᱷᱟ ᱨᱮᱜᱮᱠᱚ ᱞᱟᱹᱭᱟ ᱡᱷᱚᱛᱚ ᱠᱟᱹᱴᱩᱵ ᱫᱚ ᱵᱟᱝ ᱥᱚᱢᱟᱱᱟ᱾ ᱛᱚᱜ, ᱟᱭᱳ ᱵᱟᱵᱟ ᱯᱚᱨᱮ ᱠᱷᱚᱱ ᱫᱚ ᱞᱟᱹᱭ ᱜᱟᱱᱚᱜᱼᱟ ᱯᱟᱹᱛᱭᱟᱹᱣᱟᱱ ᱦᱚᱲ ᱫᱚ ᱜᱟᱛᱮ ᱜᱮᱠᱚ ᱦᱩᱭᱩᱜᱼᱟ᱾ ᱛᱚᱜ, ᱱᱚᱣᱟᱨᱮ ᱡᱩᱫᱤᱢ ᱢᱮᱱᱟ ᱪᱮᱫᱟᱜ? ᱮᱲᱮᱠᱷᱟᱱ ᱫᱚ ᱟᱹᱞᱤᱧ ᱞᱤᱧ ᱢᱮᱱᱟ ᱡᱮ ᱜᱟᱛᱮ ᱫᱚ ᱱᱚᱝᱠᱟᱱᱟᱜ ᱠᱟᱱᱟ ᱡᱟᱦᱟᱸ ᱫᱚ ᱩᱱᱠᱩ ᱥᱟᱞᱟᱜ ᱜᱮ ᱵᱤᱥᱤ ᱚᱠᱛᱚ ᱠᱟᱴᱟᱣ ᱟᱨᱠᱤ ᱜᱟᱱᱚᱜᱼᱟ ᱟᱨᱠᱤ᱾
ᱦᱩᱸ᱾
ᱛᱚ ᱟᱭᱳᱵᱟᱵᱟ ᱢᱟ ᱮ ᱡᱚᱱᱢᱚ ᱠᱷᱚᱱᱟᱜ ᱼᱟ ᱠᱤᱪᱷᱩ ᱦᱟᱨᱟ ᱫᱷᱟᱹᱨᱤᱡ ᱟᱨᱠᱤ ᱥᱚᱛᱨᱚ ᱥᱳᱞᱳ ᱥᱚᱛᱨᱚ ᱵᱚᱭᱚᱥ ᱫᱷᱟ. ᱨᱤᱡ ᱜᱮᱠᱚ ᱛᱟᱦᱮᱱᱟ᱾ ᱚᱱᱟ ᱯᱚᱨᱮ ᱫᱚ ᱱᱤᱡᱮ ᱛᱮᱜᱮ ᱵᱚᱱ ᱛᱤᱸᱜᱩ ᱠᱮᱴᱮᱡ ᱵᱚᱱ ᱪᱮᱥᱴᱟᱭᱟ᱾
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱜᱚᱝᱠᱮ ᱟᱹᱞᱤᱧ ᱟᱨ ᱢᱤᱫᱴᱮᱡ ᱟᱵᱤᱱᱟᱜ ᱠᱩᱠᱞᱤ ᱟᱸᱡᱚᱢ ᱥᱟᱱᱟᱭᱮᱫ ᱵᱤᱱᱟ ᱡᱮ ᱟᱵᱤᱱᱟᱜ ᱢᱚᱱᱮᱛᱮ ᱡᱮ ᱟᱵᱚ ᱥᱟᱶᱛᱟ ᱵᱟᱧᱪᱟᱣ ᱞᱟᱹᱜᱤᱫ ᱪᱮᱫ? ᱠᱟᱹᱢᱤ ᱞᱟᱹᱠᱛᱤᱜ ᱠᱟᱱᱟ ᱟᱨᱠᱤ ᱞᱟᱹᱭ ᱠᱮᱭᱟᱵᱮᱱ ᱠᱟᱹᱴᱤᱡ᱾
ᱟᱵᱚᱣᱟᱜ ᱥᱟᱶᱛᱟ ᱵᱟᱧᱪᱟᱣ ᱨᱮᱱᱟᱜ ᱡᱟᱦᱟᱸ ᱟᱹᱵᱤᱱ ᱠᱩᱠᱞᱤ ᱵᱤᱱ ᱫᱚᱦᱚ ᱟᱠᱟᱫᱟ ᱛᱚ ᱱᱚᱣᱟ, ᱟᱹᱰᱤ ᱵᱮᱥᱞᱤᱧ ᱵᱩᱡᱷᱟᱹᱣ ᱠᱮᱫᱟ ᱟᱹᱰᱤ ᱡᱚᱦᱚᱛ ᱠᱩᱠᱞᱤ ᱠᱟᱱ ᱜᱮᱭᱟ, ᱟᱨ ᱱᱚᱣᱟ ᱵᱟᱰᱟᱭ ᱨᱮᱭᱟᱜ ᱦᱚᱸ ᱟᱹᱰᱤ ᱞᱟᱹᱠᱛᱤ ᱠᱟᱱᱟ ᱡᱮ ᱟᱵᱚ ᱥᱚᱢᱟᱡᱽ ᱱᱟᱯᱟᱭ ᱛᱮ ᱫᱚᱦᱚ ᱞᱟᱹᱜᱤᱫ ᱥᱮ ᱵᱷᱟᱞᱮ ᱨᱟᱥᱛᱟ ᱩᱫᱩᱜ ᱞᱟᱹᱜᱤᱫ ᱫᱚ ᱟᱵᱚ ᱥᱚᱢᱟᱡᱽ ᱨᱮᱱ ᱦᱚᱲ ᱠᱚ ᱥᱟᱶ ᱵᱷᱟᱞᱮ ᱵᱷᱟᱵᱽᱛᱮ ᱨᱚᱯᱚᱲ, ᱟᱨ ᱡᱩᱢᱤᱫ ᱦᱩᱭ ᱫᱚᱨᱠᱟᱨ ᱡᱟᱦᱟᱸ ᱫᱟᱨᱟᱭ ᱛᱮᱜᱮ ᱟᱵᱚ ᱥᱚᱢᱟᱡᱽ ᱟᱵᱚ ᱵᱮᱥ ᱞᱮᱠᱟ ᱵᱚᱱ ᱫᱚᱦᱚ ᱫᱟᱲᱮᱭᱟᱜᱼᱟ᱾ ᱥᱮ ᱚᱱᱟ ᱞᱟᱹᱜᱤᱫ ᱛᱮ ᱵᱷᱟᱞᱮ ᱵᱚᱱ ᱠᱟᱹᱢᱤ ᱫᱟᱲᱮᱭᱟᱜᱼᱟ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱮᱜᱼᱟ ᱜᱚᱝᱠᱮ, ᱱᱤᱡᱮᱨᱟᱜ ᱯᱟᱹᱨᱥᱤ ᱥᱮ ᱨᱟᱭᱨᱤᱛ ᱟᱹᱨᱤᱪᱟᱹᱞᱤ ᱟᱨ ᱢᱟᱨᱟᱝ ᱦᱚᱲ ᱠᱚ ᱢᱟᱹᱱ ᱮᱢ ᱦᱩᱭ ᱟᱵᱚᱣᱟ᱾ ᱥᱟᱶᱛᱮ ᱱᱟᱣᱟ ᱯᱤᱲᱦᱤ ᱠᱚ ᱦᱟᱹᱡᱩᱜ ᱠᱟᱱ ᱱᱚᱣᱟ ᱠᱚ ᱥᱮᱪᱮᱫ᱾ ᱟᱠᱚ ᱦᱩᱭᱩᱜᱼᱟ᱾ ᱟᱪᱷᱟ ᱜᱚᱝᱠᱮ ᱥᱮᱪᱮᱫ ᱟᱥᱲᱟ ᱠᱚᱣᱟᱜ ᱮᱱᱮᱢ ᱫᱚ ᱪᱮᱫᱞᱮᱠᱟ?
ᱛᱚ ᱡᱟᱦᱟᱢ ᱢᱮᱱᱫᱟ ᱥᱮᱪᱮᱫ ᱟᱠᱷᱲᱟ ᱛᱚᱜ ᱱᱚᱣᱟ ᱨᱮᱫᱚ ᱟᱠᱤᱞ ᱜᱮᱭᱟᱱ ᱮᱢ
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱜᱚᱝᱠᱮ ᱟᱹᱵᱤᱱ ᱥᱟᱶ ᱜᱟᱞᱢᱟᱨᱟᱣ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ᱾ ᱱᱤᱛᱚᱜ ᱟᱞᱟᱝ ᱡᱟᱦᱟᱸ ᱱᱚᱣᱟ ᱮᱯ ᱥᱚᱢᱚᱭ ᱮᱢᱟᱜ ᱞᱟᱝ ᱛᱟᱦᱮᱸᱱ ᱚᱱᱟ ᱫᱚ ᱥᱚᱢᱚᱭ ᱫᱚ ᱠᱩᱞᱟᱹᱜ ᱛᱮ ᱪᱟᱞᱟᱣ ᱮᱱᱟ ᱜᱚᱝᱠᱮ᱾ ᱢᱟ ᱛᱚᱵᱮ ᱡᱚᱦᱟᱨ ᱜᱮ᱾